ᱦᱮ, ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾
ᱚᱻ ᱪᱮᱜ ᱵᱮᱱ ᱪᱤᱠᱟᱹᱭᱮᱫᱟ?
ᱪᱤᱠᱟᱹ ᱜᱮ ᱵᱟᱹᱞᱤᱧ ᱪᱤᱠᱟᱭᱮᱜᱼᱟ ᱯᱷᱨᱤ ᱜᱮᱭᱟᱞᱤᱧ ᱱᱤᱛᱳᱜ ᱫᱚ᱾
ᱟᱪᱪᱷᱟ ᱾ ᱛᱚ ᱡᱚᱢ ᱵᱟᱲᱟ ᱠᱚ ᱦᱩᱭ ᱠᱟᱱᱟ ᱥᱮ ᱟᱹᱣᱨᱤ?
ᱦᱩᱭ ᱠᱟᱱᱟ, ᱦᱩᱭᱮᱱᱟ ᱜᱚᱝᱠᱮ᱾
ᱚᱻ ᱟᱪᱪᱷᱟ᱾ ᱛᱟᱦᱚᱞᱮ ᱜᱚᱝᱠᱮ ᱚᱱᱛᱮ ᱫᱟᱜ ᱡᱟᱹᱯᱩᱫ ᱠᱚ ᱪᱮᱫ ᱞᱮᱠᱟ?
ᱱᱚᱛᱮ ᱡᱟ ᱫᱟᱜ ᱡᱟᱹᱯᱩᱭ ᱜᱮᱭᱟ ᱜᱚᱝᱠᱮ᱾
ᱚᱻ
ᱪᱟᱸᱫᱚ ᱵᱚᱸᱜᱟ ᱴᱷᱮᱡ ᱫᱚ ᱵᱟᱵᱮᱱ ᱫᱟᱲᱮᱜᱼᱟ ᱥᱮ᱾
ᱦᱮᱸ ᱦᱮᱸ ᱚᱱᱟ ᱫᱚ ᱵᱟᱵᱚᱱ ᱫᱚ ᱚᱠᱟ ᱫᱚ ᱵᱟᱵᱚᱱ ᱫᱟᱲᱮᱭᱟᱜᱼᱟ ᱪᱟᱸᱫᱳ ᱵᱚᱸᱜᱟ ᱴᱷᱮᱡ ᱫᱚ᱾
ᱦᱳᱭ᱾
ᱦᱮᱸ ᱱᱚᱛᱮ ᱦᱚᱸ ᱦᱚᱞᱟ ᱠᱷᱚᱱᱟᱜ ᱦᱟᱸᱜ ᱡᱟᱹᱯᱩᱱ ᱮ ᱟᱨᱟᱢᱵᱚ ᱟᱠᱼᱟᱭ ᱦᱟᱸᱜ᱾
ᱚᱻ᱾
ᱟᱨ ᱛᱤᱦᱤᱧ ᱦᱚᱸ ᱦᱟᱸᱜ ᱚᱱᱠᱟ ᱢᱤᱫ ᱵᱮᱲᱟ ᱚᱱᱠᱟ ᱵᱟᱨ ᱛᱤᱠᱤᱱ ᱥᱮᱜ ᱱᱟᱥᱮᱭᱟᱜ ᱦᱟᱞᱠᱟᱭ ᱥᱤᱛᱩᱝ ᱞᱮᱜᱼᱟ ᱟᱫᱚ ᱦᱟᱸᱜ ᱚᱱ ᱟᱫᱚ ᱵᱟᱭ ᱥᱤᱛᱩᱝ ᱠᱟᱜ-ᱟ ᱚᱱᱠᱟ ᱨᱤᱢᱤᱞ ᱜᱮ ᱢᱮᱱᱟᱜᱼᱟ ᱟᱫᱚ ᱚᱱᱠᱟ ᱠᱚᱢ ᱠᱚᱢ ᱡᱚᱨᱚᱜ ᱠᱟᱱ ᱜᱮᱭᱟ ᱛᱤᱦᱤᱧ ᱫᱚ ᱩᱱᱟᱹᱜ ᱵᱟᱭ ᱫᱟᱜ ᱮᱼᱟ ᱦᱚᱞᱟ ᱜᱮ ᱰᱷᱮᱨ ᱧᱚᱜ ᱮ ᱫᱟᱜ ᱠᱮᱫᱟ᱾
ᱟᱞᱤᱧ ᱥᱮᱜ ᱱᱚᱛᱮ ᱦᱚᱸ ᱦᱚᱞᱟ ᱥᱮᱜ ᱜᱮ ᱰᱷᱮᱨᱮ ᱫᱟᱜ ᱠᱟᱜ-ᱟ, ᱛᱮᱦᱮᱧ ᱫᱚ ᱮᱱᱟᱝ ᱥᱮᱛᱟᱜ ᱵᱚᱨ ᱢᱤᱫ ᱠᱟᱹᱴᱤᱡ ᱮ ᱫᱟᱜ ᱠᱮᱜᱼᱟ ᱩᱥᱠᱮ ᱯᱚᱨᱮ ᱫᱚ ᱟᱭᱥᱮ ᱛᱷᱤᱨ ᱠᱮᱭᱟ ᱥᱮ ᱱᱤᱛᱚᱜ ᱦᱟᱵᱤᱡ ᱛᱷᱤᱨ ᱜᱮ ᱢᱮᱱᱟᱜᱼᱟ ᱟᱹᱣᱨᱤ ᱦᱤᱡᱩᱜᱼᱟ᱾
ᱦᱩᱸ ᱟᱪᱪᱷᱟ ᱾ ᱛᱟᱦᱚᱞᱮ ᱜᱚᱝᱠᱮ ᱛᱟᱦᱞᱮ ᱚᱝᱠᱟ ᱪᱟᱥ ᱠᱟᱹᱢᱤ ᱠᱚᱫᱚ ᱯᱮ ᱛᱤᱱ ᱥᱟᱺᱜᱤᱧ ᱠᱮᱫᱟ ᱮᱨ ᱟᱯᱷᱚᱨ ᱠᱚ?
ᱥᱮᱴᱮᱨ ᱟᱠᱟ ᱟᱞᱮ ᱦᱤᱛᱳᱜ ᱫᱚ ᱨᱚᱦᱚᱭ ᱜᱮ ᱵᱟᱠᱤ ᱢᱮᱱᱟᱜ-ᱟ᱾
ᱨᱚᱦᱚᱭ ᱜᱮ ᱵᱟᱠᱤ ᱢᱮᱱᱟᱜ ᱟ ᱾ ᱛᱟᱦᱚᱞᱮ ᱚᱱᱟ ᱜᱟᱹᱪᱷᱤ ᱠᱚᱫᱚ ᱢᱟᱱᱮ ᱦᱟᱨᱟᱣ ᱟᱠᱟᱱ ᱜᱮᱭᱟ᱾
ᱦᱳᱭ ᱜᱚᱝᱠᱮ ᱦᱟᱨᱟᱣ ᱟᱠᱟᱱᱟ ᱱᱤᱛᱚᱜ᱾ ᱟᱨ ᱢᱤᱫ ᱦᱟᱯᱛᱟ ᱯᱚᱨᱮ ᱫᱚ ᱨᱚᱦᱚᱭ ᱜᱟᱱᱚᱜᱼᱟ᱾
ᱚ ᱟᱫᱚ ᱚᱱᱠᱟ ᱫᱟᱜ ᱜᱮᱯᱮ ᱛᱟ. ᱜᱤ ᱠᱟᱜᱟ ᱵᱟᱝᱠᱟ ᱞᱟᱹᱴᱩ ᱧᱚᱜ ᱵᱟᱭ ᱫᱟᱜ ᱮᱜᱼᱟ᱾
ᱦᱮᱸ ᱞᱟᱹᱴᱩ ᱱᱚ ᱫᱟᱜ ᱵᱟᱭ ᱫᱟᱜ ᱮᱼᱟ᱾ ᱚᱱᱟᱜᱮ ᱫᱟᱜ ᱜᱮ ᱛᱟᱸᱜᱤ ᱦᱚᱨ ᱟᱠᱟᱱᱟ ᱱᱚᱜᱼᱚᱭ ᱫᱟᱜ ᱠᱮᱟᱭ᱾ ᱱᱚᱣᱟ ᱨᱮ ᱠᱷᱮᱛ ᱠᱚᱦᱚᱸ ᱱᱤᱛᱚᱜ ᱫᱚ ᱜᱟᱱ ᱟᱠᱟᱱ ᱜᱮᱭᱟ ᱟᱫᱚ ᱫᱷᱤᱨᱮ ᱫᱷᱤᱨᱮ ᱛᱮᱫᱚ ᱚᱱᱛᱮ ᱜᱮ ᱱᱤᱛᱚᱜ ᱫᱚ ᱦᱮᱞᱟᱣ ᱦᱩᱭᱩᱜ ᱠᱟᱱᱟ᱾
ᱦᱩᱸ ᱟᱪᱪᱷᱟ᱾ ᱟᱞᱮ ᱥᱮᱫ ᱫᱚᱦᱟᱸᱜ ᱜᱚᱢᱠᱮ ᱚᱱᱠᱟ ᱮᱨ ᱫᱚᱞᱮ ᱮᱨ ᱠᱟᱜᱼᱟ ᱦᱟᱞᱠᱟ ᱢᱟᱨᱟᱝ ᱧᱚᱜ ᱠᱟᱱᱟ ᱦᱟᱸᱜ ᱟᱫᱚ ᱚᱱᱠᱟ ᱫᱚ ᱱᱚᱣᱟᱫᱚ ᱦᱚᱞᱟᱭ ᱫᱟᱜ ᱠᱮᱫ ᱨᱮᱦᱚᱸ ᱚᱱᱟ ᱫᱚ ᱟᱸᱡᱮᱫᱚᱜᱼᱟ ᱦᱟᱸᱜ ᱟᱞᱮᱥᱮᱫ ᱫᱚ ᱩᱱᱟᱹᱜ ᱢᱟᱱᱮ ᱞᱚᱜᱚᱱ ᱫᱟᱜ ᱵᱟᱭ ᱥᱟᱵ ᱫᱚᱦᱚᱭᱟ᱾ ᱞᱚᱜᱚᱱ ᱦᱟᱸᱜ ᱟᱸᱡᱮᱫᱚᱜᱼᱟ ᱦᱟᱝ
ᱦᱳᱭ
ᱟᱞᱮᱥᱮᱫ ᱫᱚ ᱢᱟᱱᱮ ᱡᱟᱭᱜᱟᱴᱟᱜ ᱜᱷᱩᱴᱩ ᱧᱚᱜ ᱜᱮᱭᱟ ᱟᱫᱚ ᱜᱷᱩᱴᱩ ᱨᱮᱱᱟᱜ ᱫᱚ ᱦᱟᱸᱜ ᱟᱣᱨᱤ ᱞᱮ ᱮᱨᱟ ᱯᱚᱨᱟ ᱦᱟᱸᱜ᱾
ᱚ ᱟᱞᱮ ᱥᱮᱫ ᱫᱚ ᱜᱚᱝᱠᱮ ᱦᱮᱸ ᱟᱞᱮ ᱥᱮᱫ ᱫᱚ ᱜᱚᱝᱠᱮ ᱦᱩᱸ ᱢᱮᱱᱫᱟᱞᱤᱧ ᱟᱞᱮ ᱥᱮᱫ ᱫᱚ ᱱᱟᱥᱮᱱᱟᱜᱮ ᱫᱟᱜ ᱞᱮᱠᱷᱟᱡ ᱜᱮ ᱠᱷᱮᱛ ᱠᱷᱮᱛ ᱛᱮᱜᱮ ᱟᱹᱛᱩ ᱛᱮᱜᱮ ᱛᱟᱦᱮᱱ ᱛᱟᱞᱮᱭᱟ᱾
ᱦᱩᱸ ᱢᱟᱱᱮ ᱩᱱᱟᱹᱜ ᱞᱚᱜᱚᱱ ᱢᱟᱱᱮ ᱵᱟᱭ ᱟᱸᱡᱮᱫᱚᱜ ᱜᱮᱭᱟ᱾
ᱵᱟᱭ ᱟᱸᱡᱮᱫᱚᱜᱼᱟ᱾
ᱦᱚᱸ ᱟᱨ ᱛᱟᱦᱞᱮ ᱜᱚᱝᱠᱮ ᱪᱟᱥ ᱫᱚ ᱚᱱᱠᱟ ᱥᱮᱨᱢᱟᱟᱨᱮ ᱢᱤᱫ ᱫᱷᱟᱣ ᱜᱮᱯᱮ ᱪᱟᱥᱟ ᱥᱮ ᱚᱱᱠᱟ ᱵᱟᱨ ᱫᱷᱟᱣ ᱦᱩᱲᱳ ᱦᱚᱸ ᱢᱤᱫ ᱫᱷᱟᱣ ᱜᱮ᱾
ᱦᱮᱸ ᱦᱩᱲᱩ ᱟᱠᱟ ᱜᱤ᱾
ᱦᱮᱸ ᱟᱞᱮ ᱦᱚᱸ ᱵᱚᱪᱷᱚᱨ ᱨᱮ ᱥᱮᱨᱢᱟ ᱨᱮ ᱢᱤᱫ ᱫᱷᱟᱣ ᱜᱮᱞᱮ ᱪᱟᱥ ᱜᱮᱭᱟ ᱪᱟᱥ ᱫᱚ ᱟᱨ ᱚᱱᱠᱟ ᱥᱚᱵᱡᱤ ᱠᱚ ᱪᱮᱫ ᱠᱚᱯᱮ ᱪᱟᱥ ᱜᱮᱭᱟ?
ᱥᱚᱵᱡᱤ ᱠᱚ ᱜᱚᱢᱠᱮ ᱱᱚᱛᱮ ᱡᱟᱦᱟᱸᱭᱟᱜ ᱮᱥᱮᱫ ᱠᱚ ᱢᱮᱱᱟᱜ ᱟᱥᱮ ᱮᱥᱮᱫ ᱟᱠᱟᱫᱟ ᱠᱚ ᱩᱱᱠᱩ ᱠᱚᱜᱮ ᱠᱚ ᱥᱚᱵᱡᱤ ᱠᱚ ᱟᱵᱚᱣᱟ ᱛᱮ ᱵᱟᱝ ᱮᱥᱮᱫ ᱟᱹᱱᱤᱡ ᱫᱚ ᱵᱟᱝᱠᱚ ᱟᱵᱟᱫᱼᱟ ᱰᱟᱹᱟᱝᱨᱤ ᱠᱟᱰᱟ ᱠᱚ ᱵᱟᱝᱠᱚ ᱤᱭᱟᱹᱭᱮᱫ ᱠᱚᱣᱟ ᱥᱮ ᱵᱟᱝ ᱠᱚ ᱛᱚᱞ ᱠᱟ ᱛᱮ ᱵᱟᱠᱚ ᱫᱚᱦᱚᱭᱮᱫ ᱠᱚᱣᱟ ᱵᱟᱠᱚ ᱜᱩᱯᱤᱭᱮᱫ ᱠᱚᱣᱟ᱾ ᱮᱠᱟᱭ ᱵᱮᱱ ᱵᱟᱦᱨᱮ ᱵᱮᱱᱟᱹ ᱤᱭᱟᱹ ᱠᱟᱛᱮᱫ ᱵᱮᱱ ᱱᱟᱴᱮᱡ ᱤᱭᱟᱹ ᱨᱚᱦᱚᱭᱟ ᱛᱚ ᱥᱟᱱᱟᱢ ᱠᱚ ᱡᱚᱢ ᱪᱟᱵᱟᱭᱪᱚ ᱠᱟᱱᱟ ᱥᱮ
ᱦᱮᱸ ᱦᱮᱸ ᱦᱮᱸ
ᱪᱟᱵᱟᱪᱚᱭ ᱫᱟᱠᱚ ᱟᱯᱚ ᱥᱮᱫ ᱠᱷᱚᱱᱟᱜ ᱟᱨᱚ ᱦᱚᱸ ᱛᱩᱫ ᱠᱟᱛᱮ ᱦᱚᱸ ᱠᱚ ᱜᱤᱰᱤ ᱠᱟᱛᱟ ᱵᱮᱱᱟ᱾
ᱟᱪᱪᱷᱟ ᱛᱟᱦᱚᱞᱮ ᱜᱚᱝᱠᱮ ᱚᱱᱟ ᱟᱵᱚᱣᱟᱜ ᱛᱚ ᱦᱚᱞᱟ ᱦᱩᱞ ᱢᱟᱦᱟ ᱯᱟᱨᱚᱢᱮᱱ ᱛᱟᱵᱚᱱᱟ᱾
ᱦᱮᱸ
ᱛᱚ ᱚᱱᱛᱮ ᱦᱩᱞ ᱢᱟᱦᱟ ᱪᱮᱫ ᱞᱮᱠᱟᱯᱮ ᱢᱟᱱᱟᱣ ᱠᱮᱫ ᱛᱟᱵᱚᱱᱟ᱾
ᱢᱟᱱᱟᱣ ᱠᱮᱫ ᱜᱮᱭᱟ ᱞᱮ ᱜᱚᱝᱠᱮ ᱤᱱᱠᱟᱹᱜᱮ ᱫᱟᱜ ᱛᱮ ᱤᱱᱟᱹᱜ ᱱᱟᱯᱟᱭ ᱫᱷᱟᱨᱟ ᱫᱚ ᱵᱟᱝ
ᱦᱮᱸᱻᱦᱮᱸ ᱟᱫᱚ ᱫᱟᱜ ᱠᱷᱟᱹᱛᱤᱨ ᱛᱮᱜᱮ ᱚᱱᱠᱟ ᱩᱱᱟᱹᱜ ᱜᱚᱴᱟ ᱡᱟᱭᱜᱟ ᱨᱮᱜᱮ ᱢᱟᱱᱮ ᱫᱟᱜ ᱠᱮᱜᱟᱭ ᱥᱮ ᱟᱫᱚ ᱩᱱᱟᱹᱜ ᱡᱟᱦᱟᱸ ᱞᱮᱠᱟ ᱡᱟᱸᱠ ᱡᱚᱢᱚᱠ ᱦᱚᱸ ᱢᱚᱱᱮ ᱦᱩᱭ ᱞᱮᱱᱟ ᱚᱱᱠᱟ ᱫᱚ ᱵᱟᱭ ᱦᱩᱭ ᱞᱮᱱᱟ᱾
ᱦᱳᱭ ᱚᱱᱠᱟ ᱫᱚ ᱵᱟᱭ ᱦᱩᱭᱞᱱ ᱜᱮᱭᱟ᱾
ᱦᱩᱸ ᱛᱚ ᱜᱚᱝᱠᱮ ᱟᱨ ᱤᱭᱟᱹ ᱟᱵᱚᱣᱟᱜ ᱥᱮᱨᱣᱟ ᱨᱮᱭᱟᱜ ᱡᱟᱦᱟᱸ ᱵᱟᱦᱟ ᱥᱚᱦᱨᱟᱭ ᱢᱟᱜ ᱢᱚᱬᱮ ᱠᱚ ᱦᱮᱱᱟᱜ ᱛᱟᱵᱚᱱᱟ ᱚᱱᱟ ᱠᱚ ᱢᱟᱱᱟᱣ ᱛᱟᱵᱚᱱ ᱜᱮᱭᱟ ᱯᱮ
ᱦᱮᱸ ᱜᱚᱢᱠᱮ ᱢᱟᱱᱟᱣ ᱜᱮᱮ ᱵᱚᱪᱷᱚᱨ ᱨᱮ ᱡᱟᱦᱟᱸ ᱟᱵᱚᱣᱟᱜ ᱢᱮᱱᱟᱜ ᱛᱟᱵᱚᱱᱟ ᱢᱟᱨᱟᱝ ᱯᱚᱨᱚᱵᱽ ᱥᱟᱶ ᱥᱚᱦᱨᱟᱭᱴᱟᱜ ᱥᱟᱹᱨᱤ ᱥᱚᱦᱨᱟᱭ ᱚᱱᱟ ᱦᱚᱸ ᱢᱟᱱᱟᱣ ᱜᱮ ᱜᱮᱭᱟ ᱡᱟᱦᱟᱸ ᱵᱚᱱ ᱢᱮᱛᱟᱜ ᱠᱟᱱᱟ ᱪᱮᱫ ᱠᱚ ᱢᱮᱛᱟᱜᱼᱟ ᱡᱟᱦᱮᱨ ᱨᱮ ᱵᱟᱦᱟ ᱵᱚᱸᱜᱟ ᱚᱱᱟ ᱦᱚᱸ ᱢᱟᱱᱟᱣ ᱦᱩᱭᱩᱜ ᱠᱟᱱ ᱜᱮᱭᱟ᱾
ᱦᱮᱸ ᱟᱪᱷᱟ ᱛᱚ ᱜᱚᱝᱠᱮ ᱱᱚᱜᱼᱚᱭ ᱡᱟᱦᱟᱸ ᱵᱟᱦᱟ ᱵᱚᱸᱜᱟ-ᱵᱟᱦᱟ ᱵᱚᱸᱜᱟ ᱫᱚ ᱚᱠᱟ ᱪᱟᱸᱫᱳ ᱨᱮᱯᱮ ᱢᱟᱱᱟᱣ ᱜᱮᱭᱟ ᱟᱯᱮ ᱫᱚ ᱚᱱᱛᱮ ᱫᱚ?
ᱞᱟᱥᱴᱮ ᱢᱟᱜᱽ ᱨᱮᱞᱮ ᱢᱟᱱᱟᱣ ᱛᱟᱦᱮᱱᱟ ᱯᱷᱟᱹᱜᱩᱱ ᱯᱷᱟᱹᱜᱩᱱ ᱨᱮ ᱯᱷᱟᱥᱴᱮ ᱯᱷᱟᱹᱜᱩᱱ ᱨᱮ ᱢᱟᱱᱟᱣ ᱛᱟᱦᱮᱱᱟᱞᱮ
ᱚ ᱟᱪᱷᱟ ᱦᱮᱸ ᱟᱞᱮ ᱦᱚᱸ ᱯᱷᱟᱹᱜᱩᱱ ᱟᱞᱮ ᱦᱚᱸ ᱯᱷᱟᱹᱜᱩᱱ ᱫᱚ ᱯᱷᱟᱹᱜᱩᱱ ᱵᱚᱸᱜᱟ ᱨᱮ ᱠᱚᱨᱟᱣᱟ ᱟᱫᱚ ᱟᱞᱮ ᱫᱚ ᱛᱟᱞᱟ-ᱢᱟᱞᱟ ᱥᱮᱫ
ᱟᱞᱮ ᱫᱚ ᱛᱟᱞᱟᱢᱟᱞᱟ ᱫᱚ ᱵᱟᱝ ᱱᱚᱛᱮ ᱯᱮ ᱯᱷᱟᱹᱜᱩᱱ ᱭᱟ ᱢᱚᱬᱮ ᱯᱷᱟᱹᱜᱩᱱ ᱨᱮᱞᱮ ᱢᱟᱱᱟᱣ ᱛᱟᱦᱮᱱᱟ᱾
ᱦᱚᱸ ᱟᱪᱷᱟ ᱦᱮᱸ ᱟᱫᱚ ᱚᱱᱠᱟ ᱟᱵᱚᱣᱟᱜ ᱴᱚᱴᱷᱟ ᱞᱮᱠᱟᱛᱮ ᱠᱤᱪᱷᱩ ᱫᱚ ᱦᱟᱱᱛᱮ- ᱱᱟᱛᱮ ᱛᱟᱵᱚᱱ ᱜᱮᱭᱟ᱾ ᱫᱤᱱ ᱠᱚᱫᱚ ᱟᱫᱚ ᱵᱟᱦᱟ ᱫᱚ ᱢᱟᱱᱮ ᱟᱯᱮ ᱚᱱᱠᱟ ᱛᱤᱱ ᱫᱤᱱ ᱯᱮ ᱢᱟᱱᱟ ᱜᱮᱭᱟ ᱢᱟᱱᱮ ᱛᱤᱱᱟᱹᱜ ᱢᱟᱦᱟ ᱯᱮ ᱢᱟᱱᱟᱣ ᱜᱮᱭᱟ?
ᱵᱟᱨ ᱵᱟᱝ
ᱦᱮᱸ ᱵᱟᱦᱟ ᱫᱚ ᱵᱟᱨ ᱢᱟᱦᱟ ᱠᱟᱱ ᱛᱟᱵᱚᱱ ᱜᱮᱭᱟ ᱜᱚᱴᱟ ᱡᱟᱭᱜᱟ ᱨᱮᱜᱮ
ᱦᱳᱭ
ᱦᱮᱸ
ᱛᱚ ᱵᱟᱨ ᱢᱟᱦᱟ ᱜᱮᱞᱮ ᱢᱟᱱᱟᱣ ᱛᱟᱦᱮᱱᱟ᱾ ᱱᱚᱸᱰᱮ ᱫᱚ ᱵᱟᱨ ᱢᱟᱦᱟ ᱜᱮᱞᱮ ᱢᱟᱱᱟᱣᱮᱫ ᱛᱟᱦᱮᱱᱟ ᱥᱚᱦᱨᱟᱭᱴᱟᱜ ᱢᱚᱬᱮ ᱢᱟᱦᱟᱞᱮ ᱢᱟᱱᱟᱣ ᱛᱟᱦᱮᱱᱟ᱾ ᱥᱚᱦᱨᱟᱭ ᱫᱚ ᱢᱚᱬᱮ ᱢᱟᱦᱟ ᱜᱮ ᱛᱟᱦᱮᱱ ᱛᱟᱞᱮᱭᱟ ᱵᱟᱦᱟᱴᱟᱜ ᱯᱮ ᱢᱟᱦ ᱵᱟᱨ ᱢᱟᱦᱟ ᱨᱮᱱᱟᱜ ᱛᱟᱦᱮᱱᱟ᱾ ᱟᱨ ᱩᱥᱠᱮ ᱯᱚᱨᱮ ᱫᱚ ᱟᱭᱢᱟ ᱠᱚ ᱦᱟᱱᱛᱮ ᱦᱳᱞᱤ ᱠᱚ ᱥᱮᱴᱮᱨᱚᱜ ᱠᱟᱱᱟ᱾
ᱦᱚᱸ-ᱦᱚᱸ ᱛᱚ ᱦᱮᱸ ᱥᱚᱨᱦᱟᱭ ᱦᱚᱸ ᱟᱞᱮ ᱫᱚ ᱢᱚᱬᱮ ᱢᱟᱦᱟ ᱜᱮᱞᱮ ᱢᱟᱱᱟᱣᱟ ᱢᱟᱱᱟᱣ ᱫᱚ ᱟᱫᱚ ᱜᱚᱢᱠᱮ ᱥᱚᱦᱨᱟᱭ ᱫᱚ ᱟᱯᱮ ᱚᱱᱛᱮ ᱫᱚ ᱚᱠᱟ ᱪᱟᱸᱫᱳ ᱯᱮ ᱢᱟᱱᱟᱣ ᱜᱮᱭᱟ? ᱥᱚᱦᱨᱟᱭ ᱵᱚᱸᱜᱟ ᱨᱮᱜᱮ ᱥᱮ ᱚᱱᱟ ᱯᱩᱥ ᱵᱚᱸᱜᱟ ᱚᱱᱟ ᱢᱩᱪᱟᱹᱫ ᱥᱮᱫ
ᱟᱞᱮᱫᱚ ᱯᱩᱥ ᱵᱚᱸᱜᱟ ᱢᱩᱪᱟᱹᱫ ᱨᱮ ᱮᱠᱫᱚᱢ, ᱮᱠᱫᱚᱢ ᱢᱩᱪᱟᱹᱫ ᱨᱮ
ᱚ ᱟᱪᱷᱟ ᱟᱫᱚ ᱟᱞᱮᱫᱚ ᱜᱚᱝᱠᱮ ᱥᱚᱦᱨᱟᱭ ᱫᱚ ᱥᱚᱦᱨᱟᱭ ᱵᱚᱸᱜᱟ ᱨᱮᱜᱮ ᱢᱟᱱᱟᱣ ᱜᱮᱭᱟ᱾
ᱚ ᱟᱞᱮ ᱦᱚᱸ ᱯᱩᱥ ᱪᱟᱸᱫᱳ ᱨᱮᱜᱮ ᱥᱚᱦᱨᱟᱭ ᱫᱚᱞᱮ ᱢᱟᱱᱟᱣᱟ ᱟᱨ ᱟᱞᱮ ᱫᱚ ᱞᱟᱥᱴ ᱯᱩᱥ ᱨᱮᱞᱮ ᱢᱟᱱᱟᱣ ᱛᱟᱦᱮᱱᱟ᱾ ᱟᱴᱷᱟᱥ ᱯᱩᱥ, ᱩᱱᱛᱨᱤᱥ ᱯᱩᱥ ᱨᱮ ᱩᱱᱛᱨᱤᱥ ᱯᱩᱥ ᱨᱮ ᱩᱸ ᱡᱟᱞᱮ ᱦᱩᱭᱩᱜ ᱛᱟᱞᱮᱭᱟ᱾
ᱦᱮᱸ ᱦᱮᱸ ᱚᱱᱟ ᱫᱚ ᱢᱩᱪᱟᱹᱫ ᱫᱤᱱ ᱨᱮᱭᱟᱜ
ᱦᱩᱸ
ᱦᱮᱸ ᱢᱟᱱᱮ ᱯᱨᱟᱭ ᱢᱤᱫ ᱜᱮ ᱛᱟᱵᱚᱱᱟ ᱟᱨᱠᱤ, ᱟᱵᱚ ᱥᱟᱱ ᱥᱟᱱᱛᱟᱲᱟᱜ ᱡᱟᱦᱟᱸ ᱛᱤᱱᱟᱹᱜ ᱜᱮ ᱯᱚᱨᱚᱵᱽ ᱠᱚ ᱦᱮᱱᱟᱜ ᱛᱟᱵᱚᱱᱟ ᱡᱚᱛᱚ ᱜᱮ ᱯᱨᱟᱭ ᱢᱤᱫ ᱜᱮ ᱛᱟᱵᱚᱱᱟ ᱟᱫᱚ ᱦᱚᱲ ᱠᱚᱜᱮ ᱢᱟᱱᱮ ᱦᱟᱸᱰᱮ ᱱᱟᱰᱮ ᱫᱤᱥᱚᱢ ᱨᱮ ᱦᱮᱱᱟᱜ ᱵᱚᱱᱟ᱾
ᱦᱳᱭ᱾
ᱵᱟᱠᱷᱟᱡ ᱫᱚ ᱡᱚᱛᱚ ᱜᱮ ᱯᱨᱟᱭ ᱥᱟᱱᱟᱢᱟᱜ ᱢᱤᱫ ᱜᱮ ᱛᱟᱵᱚᱱᱟ ᱾
ᱚ ᱡᱚᱛᱚ ᱜᱮ ᱢᱤᱫ ᱜᱮ ᱛᱟᱵᱚᱱ ᱜᱮᱭᱟ, ᱟᱫᱚ ᱵᱷᱮᱜᱟᱨ ᱢᱤᱫ ᱦᱩᱸ ᱾
ᱦᱮᱸ ᱟᱫᱚ ᱥᱮᱫᱟᱭ ᱨᱮ ᱚᱱᱠᱟ ᱥᱟᱺᱜᱤᱧ ᱥᱟᱺᱜᱤᱧ ᱴᱚᱴᱷᱟ ᱨᱮ ᱚᱱᱠᱟ ᱵᱚᱱ ᱯᱟᱥᱱᱟᱣ ᱟᱠᱟᱱ ᱛᱮ ᱟᱫᱚ ᱚᱱᱟ ᱴᱚᱴᱷᱟ ᱨᱮᱭᱟᱜ ᱨᱚᱲ ᱠᱚ ᱥᱮᱡ ᱠᱪᱷᱩ ᱢᱤᱫᱵᱟᱨ ᱟᱲᱟᱝ ᱠᱚ ᱟᱨᱠᱤ ᱵᱷᱮᱜᱟᱨᱚᱜ ᱛᱟᱵᱚᱱᱟ᱾
ᱦᱳᱭ᱾
ᱦᱩᱸ᱾ ᱟᱨ ᱛᱟᱦᱞᱮ ᱜᱚᱢᱠᱮ ᱱᱚᱜ-ᱚᱭ ᱡᱟᱦᱟᱸ ᱫᱟᱸᱥᱟᱭ ᱦᱮᱱᱟᱜ ᱛᱟᱵᱚᱱ ᱫᱟᱸᱥᱟᱭ ᱯᱚᱨᱚᱵᱽ ᱫᱟᱸᱥᱟᱭ ᱯᱚᱨᱚᱵᱽ ᱨᱮ ᱫᱟᱸᱥᱟᱭ ᱫᱟᱬᱟᱱ ᱠᱚ ᱚᱱᱠᱟ ᱦᱩᱭᱩᱜ ᱜᱮᱭᱟ ᱚᱱᱛᱮ ᱟᱯᱮ ᱥᱮᱫ ᱦᱚᱸ?
ᱵᱟᱝ ᱚᱱᱠᱟ ᱫᱚ ᱱᱚᱝᱠᱟ ᱫᱚ ᱫᱟᱬᱟᱱ ᱫᱚ ᱵᱟᱝ ᱦᱩᱭᱩᱜᱼᱟ ᱜᱚᱢᱠᱮ, ᱤᱱᱠᱟᱹ ᱵᱟᱝ ᱫᱟᱬᱟᱱ ᱫᱚ ᱵᱟᱝ ᱚᱲᱟᱜ ᱨᱮᱜᱮ ᱯᱩᱡᱟᱹ ᱵᱟᱲᱟ ᱦᱩᱭᱮᱱᱟ, ᱩᱥᱠᱮ ᱯᱚᱨᱮ ᱫᱚ ᱫᱟᱬᱟᱱ ᱫᱚ ᱵᱟᱝᱟ ᱾
ᱚᱸ ᱫᱟᱸᱥᱟᱭ ᱫᱟᱬᱟᱱ ᱡᱟᱦᱟᱸ ᱫᱟᱸᱥᱟᱭ ᱮᱱᱮᱡ ᱠᱚ ᱞᱟᱹᱭᱟ ᱡᱮ ᱠᱚᱲᱟ ᱦᱚᱯᱚᱱ ᱠᱩᱲᱤ ᱦᱚᱯᱚᱱᱟᱜ ᱥᱟᱡᱽ ᱠᱟᱛᱮᱫ ᱮᱸ-ᱮᱱᱮᱡ ᱠᱚ ᱩᱰᱩᱠᱚᱜᱼᱟ, ᱚᱱᱠᱟ ᱵᱟᱭ ᱦᱩᱭᱩᱜ ᱜᱮᱭᱟ?
ᱚᱱᱠᱟ ᱵᱟᱭ ᱦᱩᱭᱩᱜ ᱜᱮᱭᱟ, ᱟᱫᱚ ᱤᱱᱟᱹᱜ ᱟᱨᱚ ᱱᱚᱛᱮ ᱡᱚᱢᱚᱠ ᱵᱟᱹᱱᱩᱜᱼᱟ ᱥᱮ ᱛᱟᱠᱤ ᱱᱚᱛᱮ ᱫᱚ ᱟᱞᱮ ᱯᱟᱦᱴᱟ ᱥᱮᱫ ᱫᱚ ᱟᱭᱢᱟ ᱤᱭᱟᱹ ᱠᱚ ᱢᱮᱱᱟᱜ ᱠᱚᱣᱟ ᱥᱮ ᱡᱚᱞᱦᱟ ᱚᱱᱟ ᱪᱚᱞᱛᱮ ᱫᱚ ᱯᱟᱨᱢᱤᱥᱚᱱ ᱵᱟᱝ ᱠᱚ ᱮᱢᱚᱜ ᱠᱟᱱᱟ᱾ ᱦᱟᱱᱛᱮ ᱪᱮᱛᱟᱱ ᱥᱮᱫ ᱠᱷᱚᱱᱟᱜ ᱯᱟᱨᱢᱤᱥᱚᱱ ᱵᱟᱭ ᱮᱢᱚᱜ ᱠᱟᱱᱟ᱾
ᱦᱮᱸ ᱦᱮᱸ᱾
ᱪᱮᱫᱟᱜ ᱟᱯᱮᱯᱮ ᱡᱷᱚᱜᱽᱲᱟᱜᱼᱟ? ᱢᱤᱫᱴᱮᱡ ᱟᱹᱛᱩ ᱨᱮᱯᱮ ᱛᱟᱦᱮᱱ ᱠᱟᱱᱟ ᱟᱨ ᱪᱮᱫᱟᱜ ᱯᱮ ᱡᱷᱚᱜᱲᱟᱜᱼᱟ?
ᱦᱮᱸ ᱦᱮᱸ ᱟᱫᱚ ᱟᱞᱮ ᱥᱮᱫ ᱫᱚ ᱚᱱᱟ ᱫᱟᱸᱥᱟᱭ ᱫᱟᱬᱟᱱ ᱫᱚ ᱚᱱᱠᱟ ᱥᱟᱡᱽ ᱠᱟᱛᱮᱫ ᱥᱟᱱᱛᱟᱲ ᱟᱹᱛᱩ ᱠᱚᱨᱮ ᱜᱮᱠᱚ ᱪᱟᱞᱟᱜᱼᱟ᱾ ᱟᱨ ᱚᱱᱠᱟ ᱠᱚ ᱮᱱᱮᱡ ᱟᱠᱚ ᱟᱨ ᱟᱨ ᱪᱟᱣᱞᱮ ᱠᱚᱠᱚ ᱮᱢ ᱵᱟᱲᱟ ᱟᱠᱚᱣᱟ, ᱮᱢᱟ ᱟᱠᱚᱣᱟ ᱠᱚ ᱟᱨᱠᱤ ᱪᱟᱣᱞᱮ ᱜᱮ᱾
ᱦᱮᱸ ᱦᱮᱸ ᱚᱱᱟ ᱛᱚ ᱠᱟᱱ ᱜᱮᱭᱟ᱾
ᱦᱮᱸ ᱦᱮᱸ᱾ ᱟᱨ ᱛᱟᱦᱚᱞᱮ ᱜᱚᱢᱠᱮ ᱚᱱᱠᱟ ᱟᱯᱮ ᱫᱚ ᱵᱩᱨᱩ ᱠᱚ ᱚᱱᱠᱟ ᱥᱩᱨ ᱠᱚᱨᱮ ᱢᱮᱱᱟᱜ-ᱟ ᱥᱮ ᱵᱟᱝ? ᱟᱯᱮ ᱫᱤᱥᱚᱢ ᱥᱮᱡ?
ᱥᱩᱨ ᱠᱚᱨᱮ ᱫᱚ ᱵᱟᱹᱱᱩᱜ ᱟᱠᱟᱫ ᱛᱟᱞᱮᱭᱟ ᱜᱚᱢᱠᱮ ᱵᱩᱨᱩ ᱠᱚᱫᱚ᱾ ᱟᱞᱮ ᱫᱚ ᱴᱟᱺᱰᱤ ᱫᱤᱥᱚᱢ ᱠᱟᱱᱟ ᱞᱮ ᱾
ᱚᱸ ᱛᱟᱦᱚᱞᱮ ᱜᱚᱢᱠᱮ ᱴᱟᱺᱰᱤ ᱫᱤᱥᱚᱢ ᱠᱷᱟᱡ ᱫᱚ ᱚᱱᱟ ᱤᱥᱤᱱ ᱵᱟᱥᱟᱝ ᱠᱚᱫᱚ ᱥᱟᱦᱟᱱ ᱛᱮᱯᱮ ᱤᱥᱤᱱ ᱵᱟᱥᱟᱝ ᱜᱮᱭᱟ ᱥᱮ ᱪᱮᱫ ᱠᱚᱛᱮ ᱯᱮ ᱤᱥᱤᱱ ᱵᱟᱥᱟᱝ ᱜᱮᱭᱟ?
ᱦᱳᱭ ᱜᱚᱢᱠᱮ ᱥᱟᱦᱟᱱ ᱛᱮᱜᱮ᱾ ᱮᱹᱭ ᱫᱟᱨᱮ ᱠᱚ ᱢᱮᱱᱟᱜ ᱟᱠᱟᱫ ᱛᱟᱞᱮᱭᱟ ᱚᱱᱟ ᱠᱚᱜᱮ ᱢᱟᱜᱽ ᱟᱞᱮ᱾ ᱚᱱᱟ ᱜᱮ ᱟᱹᱜᱩ ᱠᱟᱛᱮᱫ ᱞᱮ ᱤᱥᱤᱱᱟ ᱟᱨ ᱩᱯᱚᱨ ᱱᱚᱛᱮ ᱠᱚᱭᱞᱟ ᱠᱚᱦᱚᱸ ᱛᱷᱚᱲᱟ ᱛᱷᱩᱲᱤ ᱞᱮ ᱠᱤᱨᱤᱧ ᱠᱟᱜᱼᱟ ᱫᱟᱜ ᱡᱟᱹᱯᱩᱫ ᱫᱤᱱ ᱫᱚ ᱱᱮᱜ-ᱮ ᱱᱤᱛᱚᱜ ᱱᱮᱛᱟᱨ ᱫᱤᱱ ᱫᱚ ᱠᱚᱭᱞᱟ ᱠᱚᱜᱮ ᱠᱤᱨᱤᱧ ᱠᱟᱛᱮᱫ ᱦᱟᱛᱟᱣ ᱫᱚᱦᱚ ᱠᱟᱜᱼᱟ ᱩᱥᱠᱮ ᱯᱚᱨᱮ ᱚᱱᱟ ᱡᱟᱹᱯᱩᱫ ᱨᱮᱫᱚ ᱥᱟᱦᱟᱱ ᱠᱚᱫᱚ ᱞᱚᱦᱚᱫᱚᱜᱼᱟ ᱥᱮ ᱚᱱᱟ ᱠᱷᱟᱹᱛᱤᱨ ᱛᱮ
ᱱᱤᱛᱚᱜ ᱫᱚ ᱠᱚᱭᱞᱟ ᱜᱮ ᱫᱷᱟᱨᱟᱜᱼᱟ ᱾
ᱦᱮᱸ ᱦᱮᱸ ᱟᱫᱚ ᱡᱟᱹᱯᱩᱫ ᱫᱤᱱ ᱫᱚ ᱥᱟᱦᱟᱱ ᱫᱚ ᱞᱚᱦᱚᱫ ᱞᱮᱱ ᱠᱷᱟᱡ ᱫᱚ ᱵᱟᱭ ᱫᱷᱚᱨᱟᱜ ᱜᱮᱭᱟ ᱫᱷᱚᱨᱟᱣ ᱫᱚ ᱾
ᱦᱳᱭ ᱾
ᱦᱮᱸ ᱟᱫᱚ ᱟᱞᱮ ᱥᱮᱫ ᱫᱚ ᱚᱱᱠᱟ ᱚᱱᱠᱟ ᱵᱩᱨᱩ ᱵᱟᱹᱱᱩᱜ ᱨᱮᱦᱚᱸ ᱟᱫᱚ ᱢᱮᱱᱠᱷᱟᱱ ᱚᱱᱠᱟ ᱦᱟᱱᱟ ᱱᱟᱣᱟ ᱫᱟᱨᱮ ᱠᱚᱛᱮ ᱫᱚᱢᱮ ᱯᱮᱨᱮᱡ ᱟᱠᱟᱱᱟ ᱟᱞᱮ ᱥᱮᱫ ᱫᱚ ᱾ ᱢᱟᱱᱮ ᱚᱱᱠᱟ ᱢᱤᱫᱴᱟᱝ ᱵᱤᱨ ᱞᱮᱠᱟ ᱜᱮᱢ ᱞᱟᱹᱭ ᱫᱟᱲᱮᱜᱼᱟ ᱾
ᱚᱸ ᱟᱞᱮ ᱥᱮᱫ ᱫᱚ ᱚᱱᱠᱟ ᱫᱚ ᱵᱟᱹᱱᱩᱜ ᱟᱠᱟᱜ-ᱟ ᱾
ᱦᱮᱸ ᱾ ᱟᱫᱚ ᱚᱱᱟ ᱠᱚᱨᱮ ᱠᱷᱚᱱ ᱜᱮ ᱪᱟᱞᱟᱣ ᱠᱟᱛᱮᱫ ᱜᱮ ᱥᱟᱦᱟᱱ ᱠᱚᱠᱚ ᱢᱟᱜ ᱟᱹᱜᱩ ᱠᱟᱜ ᱛᱮ ᱚᱱᱠᱟ ᱥᱤᱛᱩᱝ ᱫᱤᱱ ᱠᱚ ᱢᱟᱜ ᱟᱹᱜᱩᱭᱟ ᱾ ᱟᱨ ᱚᱱᱟ ᱠᱚ ᱛᱟᱥᱮ ᱨᱚᱦᱚᱲ ᱠᱟᱜ ᱛᱮ ᱟᱫᱚ ᱡᱟᱹᱯᱩᱜ ᱞᱟᱹᱜᱤᱫ ᱦᱚᱸ ᱚᱱᱟ ᱠᱚ ᱡᱚᱜᱟᱣ ᱠᱟᱜ-ᱟ ᱟᱫᱚ ᱡᱟᱹᱯᱩᱜ ᱨᱮᱦᱚᱸ ᱥᱟᱦᱟᱱ ᱛᱮᱜᱮ ᱞᱮ ᱤᱥᱤᱱ ᱤᱥᱱᱟ ᱾
ᱟᱞᱮ ᱥᱮᱫ ᱫᱚ ᱥᱟᱦᱟᱱ
ᱚᱲᱟᱜ ᱨᱮ ᱠᱚᱨᱮ ᱜᱮᱞᱮ ᱵᱟᱭ ᱠᱟᱜ-ᱟ ᱦᱮᱸ ᱾
ᱦᱮᱸ, ᱟᱞᱮ ᱥᱮᱫ ᱫᱚ ᱚᱱᱠᱟ ᱛᱤᱱ ᱡᱟᱫᱟ ᱵᱟᱹᱱᱩᱜ ᱟᱥᱮ ᱰᱷᱮᱨ ᱵᱟᱹᱱᱩᱜ ᱟᱠᱟᱫ ᱛᱮ ᱚᱱᱟ ᱪᱚᱞᱛᱮ ᱛᱮ ᱠᱚᱢ ᱜᱮ ᱟᱹᱜᱩᱜ ᱛᱟᱦᱮᱱᱟ ᱛᱚ ᱚᱱᱟ ᱫᱚ ᱱᱚ ᱱᱮᱛᱟᱨ ᱫᱤᱱ ᱨᱮᱜᱮ ᱚᱱᱟ ᱡᱟᱦᱟᱸ ᱦᱤᱛᱚᱜ ᱵᱚᱱ ᱦᱩᱲᱩ ᱠᱚᱵᱚᱱ ᱟᱯᱷᱚᱨ ᱠᱮᱭᱟ ᱟᱨ ᱡᱟᱦᱟᱸ ᱡᱟᱹᱥᱛᱤ ᱨᱚᱦᱚᱭ ᱵᱚᱱ ᱥᱟᱹᱨᱫᱤ ᱵᱚᱱ ᱮᱦᱚᱵᱚᱜ-ᱟ ᱩᱱ ᱨᱮᱜᱮ ᱟᱫᱚ ᱥᱟᱦᱟᱱ ᱫᱚ ᱪᱟᱵᱟᱭᱮᱱ ᱜᱮ, ᱦᱩᱲ ᱫᱚᱠ ᱱᱤᱨᱚᱱ ᱵᱚᱸᱜᱟ ᱨᱮᱜᱮ ᱜᱚᱭᱴᱷᱟ ᱠᱚᱠᱚ ᱚᱱᱟ ᱪᱟᱯᱲᱤ ᱵᱟᱲᱟ ᱠᱟᱜ-ᱟ ᱚᱱᱟ ᱠᱚᱜᱮ ᱨᱚᱦᱚᱲ ᱠᱟᱛᱮ ᱡᱚᱜ ᱤᱭᱟᱹ ᱠᱟᱛᱮ ᱫᱚᱦᱚ ᱠᱟᱜ-ᱟ ᱡᱚᱜᱟᱣ ᱠᱟᱛᱮ ᱾ ᱛᱚ ᱚᱱᱟ ᱜᱮ ᱚᱰᱚᱠᱟ ᱟᱨ ᱠᱚᱭᱞᱟ ᱫᱷᱟᱨᱟᱣᱟ ᱚᱱᱟ ᱛᱮᱜᱮ ᱾
ᱦᱮᱸ ᱛᱟᱦᱞᱮ ᱜᱚᱝᱠᱮ ᱟᱯᱮ ᱥᱮᱫ ᱫᱚ ᱢᱟᱱᱮ ᱠᱟᱹᱴᱤᱡ ᱡᱟᱦᱟᱸ ᱚᱱᱟ ᱤᱥᱤᱱ ᱵᱟᱥᱟᱝ ᱫᱚ ᱠᱟᱹᱴᱤᱡ ᱟᱨᱠᱤ ᱢᱟᱱᱮ ᱠᱟᱹᱴᱤᱡ ᱠᱚᱥᱴᱚ ᱧᱚᱜ ᱜᱮᱭᱟ ᱟᱨᱠᱤ ᱾ ᱠᱤ ᱥᱟᱦᱟᱱ ᱛᱮᱫᱚ ᱦᱟᱝ ᱥᱮ? ᱦᱮᱸ ᱦᱮᱸ ᱾ ᱛᱟᱦᱚᱞᱮ ᱜᱚᱝᱠᱮ ᱟᱫᱚ ᱛᱟᱦᱮ ᱡᱟᱦᱟᱸ ᱚᱱᱟ ᱦᱩᱲᱩ ᱠᱚ ᱨᱟᱠᱟᱵ ᱵᱟᱲᱟ ᱠᱟᱛᱮᱫ ᱦᱩᱲᱩ ᱡᱟᱦᱟᱸ ᱵᱚᱱ ᱛᱤᱠᱤ ᱜᱮᱭᱟ ᱛᱚ ᱟᱫᱚ ᱚᱱᱟ ᱫᱚ ᱪᱮᱫ ᱛᱮᱯᱮ ᱛᱤᱠᱤ ᱜᱮᱭᱟ ᱢᱟᱱᱮ ᱯᱟᱦᱞᱟ ᱠᱚᱛᱮ ᱯᱮ ᱛᱤᱠᱤ ᱜᱮᱭᱟ ᱥᱮ
ᱯᱟᱞᱦᱟ ᱯᱟᱞᱦᱟ ᱛᱮᱜᱮ ᱜᱚᱝᱠᱮ ᱾
ᱚᱸ ᱟᱪᱪᱷᱟ, ᱟᱫᱚ ᱟᱞᱮ ᱥᱮᱫ ᱫᱚ ᱱᱚᱝᱠᱟ ᱟᱨ ᱚᱱᱠᱟ ᱛᱟᱞᱮ ᱫᱟᱨᱮ ᱠᱚ ᱵᱟᱹᱱᱩᱜ-ᱟ ᱚᱱᱠᱟ ᱟᱯᱮ ᱥᱮᱫ?
ᱵᱟᱹᱱᱩᱜ ᱟᱠᱟᱜ-ᱟ ᱜᱚᱝᱠᱮ ᱛᱟᱞᱮ ᱫᱟᱨᱮ ᱠᱚᱫᱚ ᱵᱟᱹᱱᱩᱜ ᱟᱠᱟᱜ-ᱟ ᱠᱷᱮᱡᱩᱨ ᱫᱟᱨᱮ ᱠᱚ ᱢᱮᱱᱟᱜ ᱟᱠᱟᱜ-ᱟ ᱠᱷᱮᱡᱩᱨ ᱨᱮᱱᱟᱜ ᱤᱭᱟᱹ ᱠᱚᱜᱮ ᱟᱹᱜᱩ ᱠᱟᱛᱮᱫ ᱮᱸᱫ ᱦᱩᱲᱩ ᱛᱤᱠᱤᱭ ᱛᱟᱦᱮᱱᱟ ᱾ ᱠᱷᱤᱡᱩᱨ ᱫᱟᱨᱮ ᱫᱚ ᱟᱭᱢᱟ ᱜᱮ ᱢᱮᱱᱟᱜ-ᱟ ᱾
ᱚᱸ ᱢᱟᱱᱮ ᱛᱟᱞᱮ ᱫᱟᱨᱮ ᱛᱮᱫ ᱜᱮ ᱵᱟᱹᱱᱩᱜ-ᱟ ᱟᱫᱚ ᱟᱞᱮ ᱥᱮᱫ ᱫᱚ ᱡᱮᱢᱚᱱ ᱟᱞᱮ ᱫᱤᱥᱚᱢ ᱥᱮᱫ ᱫᱚ ᱠᱷᱤᱡᱩᱨ ᱫᱟᱨᱮ ᱦᱚᱸ ᱢᱮᱱᱟᱜ-ᱟ, ᱛᱟᱞᱮ ᱫᱟᱨᱮ ᱦᱚᱸ ᱢᱮᱱᱟᱜ-ᱟ ᱢᱟᱱᱮ ᱵᱟᱱᱟᱨ ᱜᱮ ᱟᱨᱠᱤ ᱥᱚᱢᱟᱱ ᱥᱚᱢᱟᱱ ᱢᱮᱱᱟᱜ-ᱟ, ᱟᱫᱚ ᱟᱞᱮ ᱫᱚ ᱚᱱᱠᱟ ᱦᱩᱲᱩ ᱛᱤᱠᱤ ᱠᱚᱫᱚ ᱚᱱᱟ ᱛᱟᱞᱮ ᱚᱱᱟ ᱵᱟᱹᱜᱲᱟᱹᱜ ᱡᱟᱦᱟᱸ ᱰᱟᱹᱨ ᱠᱚ ᱨᱚᱦᱚᱲ ᱠᱚᱜᱼᱟ ᱚᱱᱟ ᱠᱚᱜᱮᱞᱮᱼᱼ ᱚᱱᱟ ᱠᱚᱛᱮ ᱜᱮᱞᱮ ᱤᱭᱟᱹᱭ ᱛᱟᱦᱮᱱᱟ ᱟᱨᱠᱤ, ᱟᱨ ᱚᱱᱠᱟ ᱯᱟᱞᱦᱟ ᱠᱚᱦᱚᱸ ᱢᱮᱱᱟᱜ ᱜᱮᱭᱟ ᱵᱤᱨ ᱯᱟᱞᱦᱟ ᱠᱚ
ᱦᱳᱭ᱾ ᱟᱞᱮ ᱥᱮᱫ ᱫᱚ ᱯᱟᱞᱦᱟ ᱠᱚᱛᱮ ᱜᱮ ᱚᱱᱟ ᱢᱟᱫ ᱡᱟᱦᱟᱸ ᱢᱟᱫ ᱵᱚᱱ ᱢᱮᱛᱟᱜ-ᱟ ᱚᱱᱟ ᱢᱟᱫᱼᱼ ᱯᱟᱞᱦᱟ ᱰᱷᱮᱞᱟ ᱯᱟᱞᱦᱟᱼᱼ ᱚᱱᱟ ᱠᱚ ᱯᱟᱞᱦᱟ ᱠᱚᱛᱮ ᱜᱮ ᱛᱤᱠᱤᱭ ᱛᱟᱦᱮᱱᱟ ᱴᱤᱠᱤ, ᱼᱼ